ᱦᱮᱞᱳ
ᱦᱮᱞᱳ
ᱜᱚᱝᱠᱮ ᱡᱚᱦᱟᱨ ᱜᱮ
ᱞᱳ
ᱡᱚᱦᱟᱨ ᱜᱮ ᱜᱚᱢᱠᱮ ᱦᱮᱞᱳ
ᱦᱮᱞᱳ
ᱜᱚᱢᱠᱮ ᱟᱸᱡᱚᱢᱚᱜ ᱠᱟᱱᱟ ᱛᱚ ᱴᱷᱤᱠ ᱴᱷᱟᱠ? ᱦᱚᱸᱮᱸ ᱜᱚᱝᱠᱮ ᱟᱸᱡᱚᱢᱚᱜ ᱠᱟᱱᱟ ᱥᱮ ᱴᱷᱤᱠᱼᱴᱷᱟᱠ? ᱪᱮᱫ ᱠᱚ ᱪᱤᱠᱠᱟ ᱵᱟᱰᱟᱭ ᱦᱩᱭᱩᱜ ᱠᱟᱱᱟ?
ᱱᱤᱛᱚᱜ ᱦᱚᱸ ᱚᱱᱠᱟ ᱫᱚ ᱵᱟᱝ ᱪᱤᱠᱟᱹᱭ ᱦᱩᱭᱩᱜ ᱠᱟᱱᱟ ᱫᱟᱠᱟ ᱩᱛᱩ ᱠᱚ ᱤᱥᱤᱱ ᱠᱟᱱᱟ ᱚᱱᱟ ᱠᱚᱜᱮ ᱦᱟᱜ ᱱᱤᱛᱚᱜ ᱡᱚᱢ ᱵᱟᱲᱟᱟᱭ ᱦᱩᱭᱩᱜᱼᱟ ᱾
ᱟᱪᱪᱷᱟ ᱱᱤᱛᱚᱜ ᱫᱚ ᱟᱯᱮ ᱫᱚ ᱪᱮᱫ ᱠᱚᱯᱮ ᱪᱤᱠᱟᱹᱭ ᱜᱮᱭᱟ?
ᱱᱤᱛᱚᱜ ᱫᱚ ᱚᱱᱠᱟ ᱫᱚ ᱦᱟᱸᱜ ᱪᱤᱠᱟᱹ ᱫᱚ ᱵᱟᱝ ᱪᱤᱠᱟᱹᱭ ᱦᱩᱭᱩᱜᱼᱟ ᱱᱤᱡᱮ ᱢᱟ ᱚᱱᱠᱟ ᱫᱚ ᱡᱟᱜ ᱠᱟᱹᱴᱤᱡ
ᱟᱪᱪᱷᱟ
ᱯᱩᱛᱷᱤ ᱠᱚᱜᱮ ᱠᱟᱹᱴᱤᱡ ᱩᱴᱠᱟᱹᱣ ᱵᱟᱲᱟ ᱦᱩᱭᱩᱜᱼᱟ ᱾
ᱟᱪᱪᱷᱟ ᱟᱪᱷᱟ ᱚᱞᱚᱜ ᱯᱟᱲᱦᱟᱜ ᱜᱮᱭᱟᱵᱚᱱ ᱾
ᱦᱳᱭ
ᱟᱹᱰᱤ ᱱᱟᱯᱟᱭ ᱾ ᱛᱟᱦᱚᱞᱮ ᱜᱚᱝᱠᱮ ᱪᱮᱫ ᱞᱮᱠᱟ ᱠᱷᱚᱵᱚᱨ ᱠᱚ? ᱦᱮᱸ ᱞᱟᱹᱭ ᱵᱮᱱ ᱱᱟᱯᱟᱭ ᱧᱚᱜ?
ᱠᱷᱚᱵᱚᱨ ᱫᱚ ᱦᱟᱸᱜ ᱚᱱᱠᱟ ᱫᱚ ᱪᱮᱫ ᱞᱤᱧ ᱞᱟᱹᱭᱟ ᱾
ᱦᱮᱸ
ᱟᱹᱞᱤᱧ
ᱟᱪᱪᱷᱟ ᱜᱚᱝᱠᱮ ᱟᱹᱞᱤᱧ ᱜᱮᱞᱤᱧ ᱞᱟᱹᱭᱮᱫᱼᱟ ᱟᱸᱡᱚᱢ ᱟᱠᱟᱱᱟ ᱥᱮ ᱪᱮᱫ ᱱᱚᱜᱼᱚᱭ ᱟᱨ ᱠᱤᱪᱷᱩᱠ ᱫᱤᱱ ᱯᱚᱨ ᱡᱮ ᱟᱵᱚ ᱥᱟᱱᱛᱟᱲ ᱥᱟᱱᱛᱟᱲ ᱥᱚᱢᱟᱡᱽ ᱨᱮᱱ ᱱᱤᱭᱟᱹᱛᱮ ᱟᱨ ᱪᱮᱫ ᱠᱤᱪᱷᱩ ᱚᱱᱠᱟ ᱟᱹᱰᱤ ᱢᱚᱡᱽ ᱨᱟᱹᱥᱠᱟᱹ ᱨᱚᱢᱚᱡᱽ ᱮᱱᱮᱡ ᱥᱮᱨᱮᱧ ᱥᱟᱶᱛᱮ ᱯᱟᱛᱲᱟ ᱯᱤᱴᱷᱟᱹ ᱠᱚ ᱦᱮᱱᱛᱮ ᱾ ᱟᱹᱰᱤ ᱠᱤᱪᱷᱩ ᱧᱟᱢᱚᱜᱼᱟ ᱾ ᱞᱟᱹᱭ ᱫᱟᱠᱚ ᱵᱩᱨᱩ ᱯᱟᱛᱟ ᱫᱚ ᱟᱹᱰᱤ ᱨᱟᱹᱥᱠᱟᱹ ᱨᱚᱢᱚᱡ ᱞᱮᱠᱟᱱᱟᱜ ᱡᱟᱭᱜᱟ ᱠᱟᱱᱟ ᱾ ᱥᱮ ᱵᱚᱸᱜᱟ ᱵᱩᱨᱩ ᱞᱮᱠᱟᱱᱟᱜ ᱡᱟᱭᱜᱟ ᱠᱟᱱᱟ ᱢᱟᱱᱮ ᱚᱱᱟ ᱵᱟᱨᱮᱛᱮ ᱠᱤᱪᱷᱩ ᱡᱩᱫᱤ ᱟᱵᱮᱱᱟᱜ ᱵᱟᱰᱟᱭ ᱢᱮᱱᱟᱜᱼᱟ ᱠᱟᱹᱴᱤᱡ ᱵᱮᱱ ᱞᱟᱹᱭᱠᱤᱱ ᱞᱮᱠᱷᱟᱱ ᱟᱹᱰᱤ ᱜᱮ ᱱᱟᱯᱟᱭ ᱠᱚᱜᱼᱟ᱾
ᱚᱱᱟ ᱵᱟᱨᱮ ᱛᱮᱫᱚ ᱟᱹᱞᱤᱧᱟᱜ ᱫᱚ ᱠᱚᱱᱚ ᱵᱟᱰᱟᱭ ᱵᱟᱹᱱᱩᱜᱼᱟ᱾
ᱟᱪᱪᱷᱟ ᱟᱪᱪᱷᱟ ᱟᱪᱪᱷᱟ ᱟᱫᱚ ᱚᱱᱟᱜᱮ ᱦᱮᱸ
ᱨᱮ ᱟᱹᱞᱤᱧ ᱡᱩᱫᱤ ᱢᱮᱱᱟᱞᱤᱧ ᱡᱮ ᱵᱟᱰᱟᱭ ᱵᱟᱹᱱᱩᱜ ᱦᱚᱸ ᱡᱩᱫᱤ ᱞᱤᱧ ᱢᱮᱱᱟ ᱡᱮ ᱟᱹᱞᱤᱧᱟᱜ ᱵᱟᱰᱟᱭ ᱢᱮᱱᱟᱜᱼᱟ ᱦᱚᱭ ᱛᱚ ᱚᱱᱟ ᱫᱚ ᱵᱟᱭ ᱡᱩᱛᱩᱜᱼᱟ ᱵᱮᱥ ᱫᱚ ᱡᱟᱦᱟᱸ ᱵᱚᱱ ᱵᱟᱰᱟᱭᱟ ᱚᱱᱟ ᱫᱚ ᱵᱟᱰᱟᱭ ᱜᱮ ᱡᱟᱦᱟᱸ ᱵᱟᱵᱚᱱ ᱵᱟᱰᱟᱭᱟ ᱚᱱᱟ ᱫᱚ ᱵᱟᱝᱜᱮ
ᱚᱵᱚᱥᱳᱭ ᱡᱚᱛᱚ ᱠᱟᱛᱷᱟ ᱜᱮ ᱛᱚᱵᱮ ᱟᱹᱞᱤᱧᱟᱜ ᱡᱟᱦᱟᱸ ᱛᱤᱱᱟᱹᱜ ᱵᱟᱲᱟᱭ ᱛᱮᱱᱟᱜ ᱚᱸᱰᱮᱱᱟᱜ ᱱᱤᱭᱟᱹ ᱫᱚ ᱠᱩ ᱪᱮᱫ ᱟᱹᱰᱤ ᱥᱟᱺᱜᱤᱧ ᱠᱷᱚᱱᱟᱜ ᱠᱷᱮᱛ ᱵᱟᱹᱫᱽ ᱛᱟᱲᱟᱢ ᱯᱟᱨᱚᱢ ᱠᱟᱛᱮᱫ ᱟᱹᱰᱤ ᱩᱥᱩᱞ ᱵᱩᱨᱩ ᱪᱚᱴ ᱡᱟᱦᱟᱸᱭ ᱫᱚ ᱮᱢᱱᱤ ᱵᱚᱭᱮᱥᱟᱱ ᱠᱚᱦᱚᱸ ᱠᱚ ᱞᱟᱸᱜᱟ ᱜᱚᱫᱚᱜ ᱜᱮᱭᱟ ᱟᱨ ᱢᱚᱴᱟ-ᱢᱩᱴᱤ ᱵᱚᱭᱮᱥ ᱟᱱᱚᱜ ᱠᱚᱫᱚ ᱢᱟᱜ ᱛᱤ ᱥᱟᱵ ᱠᱟᱛᱮᱫ ᱚᱨ ᱨᱟᱠᱟᱵ ᱮᱱᱛᱮ ᱨᱮᱦᱚᱸ ᱩᱱᱠᱩ ᱦᱚᱸ ᱨᱟᱠᱟᱵ ᱫᱚ ᱥᱟᱱᱟ ᱠᱚᱜᱮᱭᱟ ᱡᱟᱦᱟᱸ ᱛᱤᱱᱟᱹᱜ ᱢᱟᱱᱮ ᱞᱟᱸᱜᱟ ᱛᱟᱯᱤᱥ ᱠᱚ ᱵᱩᱡᱽ ᱨᱮᱦᱚᱸ ᱢᱟᱱᱮ ᱚᱸᱰᱮ ᱵᱩᱨᱩ ᱪᱚᱴ ᱵᱚᱸᱜᱟ ᱵᱩᱨᱩ ᱡᱟᱭᱜᱟ ᱴᱷᱮᱱ ᱨᱟᱠᱟᱵᱚᱜ ᱥᱟᱱᱟ ᱠᱚᱣᱟ ᱾ ᱟᱨ ᱟᱸᱡᱚᱢᱟᱠᱟᱱᱟ ᱟᱹᱰᱤ ᱢᱚᱡᱽ ᱟᱸᱡᱚᱢ ᱟᱠᱟᱱᱟ ᱥᱮ ᱪᱮᱫ ᱚᱸᱰᱮ ᱯᱟᱛᱲᱟ ᱯᱤᱴᱷᱟᱹ ᱥᱩᱠᱨᱤ ᱥᱮ ᱟᱹᱰᱤ ᱦᱟᱱᱛᱮ ᱱᱚᱝᱠᱟᱱᱟᱜ ᱡᱤᱞ ᱠᱚ ᱢᱮᱱᱟᱜ ᱟᱠᱟᱜᱼᱟ ᱚᱱᱟ ᱯᱤᱴᱷᱟᱹ ᱠᱚ ᱧᱟᱢᱚᱜᱼᱟ ᱥᱟᱶ ᱛᱮ ᱵᱷᱟᱡᱟ ᱥᱟᱶᱛᱮ ᱟᱵᱚ ᱱᱚᱣᱟ ᱥᱟᱱᱛᱟᱲ ᱥᱚᱢᱟᱡᱽ ᱨᱮᱱᱟᱜ ᱪᱟᱣᱞᱮ ᱫᱟᱠᱟᱛᱮ ᱤᱥᱤᱱ ᱟᱠᱟᱱ ᱦᱮᱸᱫᱮ ᱴᱩᱠᱩᱡ ᱛᱮ ᱜᱟᱵᱟᱣ ᱟᱠᱟᱱ ᱚᱱᱠᱟᱱᱟᱜ ᱢᱤᱫᱴᱤᱡ ᱱᱚᱝᱠᱟᱱᱟᱜ ᱢᱤᱫ ᱴᱤᱡ ᱟᱵᱚᱣᱟᱜ ᱦᱟᱺᱰᱤ ᱧᱩ ᱡᱚᱝ ᱞᱮᱠᱟᱱᱟᱜ ᱫᱚ ᱦᱟᱺᱰᱤ ᱠᱚ ᱢᱮᱱᱟᱜᱼᱟ ᱟᱨ ᱱᱚᱣᱟ ᱜᱚᱨᱚᱢ ᱨᱮᱫᱚ ᱟᱹᱰᱤ ᱥᱚᱨᱮᱥ ᱥᱚᱨᱮᱥ ᱥᱚᱨᱮᱥ ᱵᱩᱡᱷᱟᱹᱜᱼᱟ ᱟᱨ ᱚᱸᱰᱮ ᱫᱚ ᱵᱚᱸᱜᱟ ᱵᱩᱨᱩ ᱦᱟᱺᱰᱤ ᱟᱹᱰᱤ ᱜᱮ ᱠᱚ ᱤᱭᱩᱡᱟ ᱡᱟᱹᱥᱛᱤ ᱫᱚ᱾
ᱦᱩᱸ
ᱛᱚᱵᱮ ᱩᱱᱟᱹᱜ ᱦᱚᱸ ᱠᱚᱦᱚᱸ ᱵᱟᱰᱟᱭ ᱵᱟᱹᱱᱩᱜᱼᱟ᱾ ᱦᱮᱸ ᱦᱮᱸ ᱞᱟᱹᱭᱵᱮᱱ
ᱦᱩᱸ ᱦᱩᱸ
ᱦᱚᱭ ᱚᱱᱟ ᱜᱮ ᱦᱟᱜ ᱚᱱᱟᱜᱮᱧ ᱠᱩᱞᱤ ᱵᱤᱱᱟ ᱢᱮᱱᱛᱮ ᱟᱫᱚ ᱚᱱᱟᱵᱤᱱ ᱞᱟᱹᱭ ᱠᱮᱫᱟ ᱩᱱᱟᱜ ᱵᱟᱰᱟᱭ ᱵᱟᱹᱱᱩᱜᱼᱟ ᱡᱟᱠ ᱡᱟᱠ ᱟᱵᱤᱱ ᱵᱤᱱ ᱟᱸᱡᱚᱢ ᱟᱠᱟᱫᱟ ᱟᱸᱡᱚᱢ ᱠᱟᱛᱮ ᱜᱮ ᱦᱚᱭᱛᱥ ᱟᱹᱞᱤᱧ ᱵᱮᱤᱱ ᱞᱟᱹᱭ ᱥᱚᱫᱚᱨᱟᱞᱤᱧ ᱠᱟᱱᱟ᱾
ᱟᱞᱤᱧ ᱦᱚᱸ ᱚᱱᱟ ᱟᱸᱡᱚᱢ ᱠᱟᱛᱮ ᱨᱟᱹᱥᱠᱟᱹ ᱞᱤᱧ ᱵᱩᱡᱷᱟᱹᱣᱫᱟ ᱡᱮ ᱱᱚᱰᱮ ᱫᱚ ᱱᱚᱝᱠᱟ ᱱᱚᱝᱠᱟ ᱦᱩᱭᱩᱜᱼᱟ ᱡᱤᱱᱤᱥ ᱟᱹᱰᱤ ᱵᱷᱟᱹᱜᱮ ᱵᱩᱡᱷᱟᱹᱣ ᱠᱚ ᱟᱡᱚᱢ ᱠᱟᱛᱮᱜ ᱦᱮᱸ ᱢᱟᱱᱮ ᱚᱸᱰᱮ ᱛᱚ ᱵᱩᱨᱩ ᱨᱮ ᱵᱚᱸᱜᱟ ᱵᱩᱨᱩ ᱠᱚ ᱦᱩᱭᱩᱜᱼᱟ
ᱦᱮᱸ ᱦᱮᱸ ᱵᱚᱸᱜᱟᱼ ᱵᱩᱨᱩ ᱫᱚ ᱟᱬᱜᱚ ᱫᱚ ᱚᱱᱠᱟ ᱩᱱᱟᱹᱜ ᱦᱮᱸ ᱢᱮᱱᱫᱚ ᱵᱩᱨᱩ ᱵᱚᱸᱜᱟ ᱪᱮᱫ ᱟᱹᱰᱤ ᱥᱟᱺᱜᱤᱧ ᱥᱟᱺᱜᱤᱧ ᱫᱮᱥ ᱵᱤᱫᱮᱥ ᱨᱮᱱ ᱟᱵᱚ ᱥᱟᱱᱛᱟᱲ ᱦᱚᱯᱚᱱ ᱦᱚᱯᱚᱱ ᱠᱚᱠᱚ ᱡᱟᱣᱨᱟᱜ-ᱟ ᱱᱤᱦᱟᱹᱛᱤ ᱟᱵᱚ ᱥᱟᱱᱛᱟᱲ ᱦᱚᱯᱚᱱ ᱚᱸᱰᱮ ᱢᱤᱫ ᱠᱟ ᱛᱮᱫ ᱨᱚᱲ ᱜᱚᱞᱯᱷᱚ ᱭᱟᱵᱚᱱ᱾ ᱚᱱᱟᱜᱮ ᱟᱹᱰᱤ ᱥᱮ ᱨᱚᱲ ᱜᱚᱞᱯᱚ ᱫᱚ ᱵᱟᱝ ᱨᱮᱦᱚᱸ ᱟᱵᱚ ᱢᱮᱫ ᱢᱮᱫ ᱵᱚᱱ ᱧᱮᱯᱮᱞᱟ ᱵᱟᱝ ᱢᱮᱱᱛᱮ ᱟᱵᱚ ᱥᱟᱱᱛᱟᱲ ᱵᱚᱭᱦᱟ ᱥᱮ ᱫᱟᱫᱟ ᱵᱟᱵᱟ ᱛᱮᱠᱚ ᱟᱵᱚ ᱱᱩᱱᱟᱹᱜ ᱜᱟᱱ ᱢᱮᱱᱟᱜ ᱟᱠᱟᱫ ᱵᱚᱱᱟ ᱟᱵᱚᱣᱟᱜ ᱢᱤᱫ ᱴᱤᱡ ᱡᱩᱢᱤᱫ ᱧᱟᱢᱚᱜ ᱟᱵᱚᱣᱟᱜ ᱢᱚᱱᱮ ᱨᱮ ᱥᱮ ᱡᱤᱣᱤᱨᱮ ᱢᱤᱫᱴᱤᱡ ᱫᱚᱢ ᱵᱩᱡᱷᱟᱹᱜᱼᱟ᱾
ᱦᱩᱸ ᱦᱩᱸ
ᱚᱱᱟ ᱠᱚᱫᱚ ᱱᱚᱜᱼᱱᱟ ᱠᱚᱫᱚ ᱱᱚᱜ-ᱚᱭ ᱡᱮ ᱵᱩᱨᱩ ᱯᱟᱛᱟ ᱱᱚᱸᱰᱮ ᱟᱵᱚᱣᱟᱜ ᱱᱚᱣᱟ ᱚᱡᱳᱫᱽᱫᱷᱟ ᱚᱱᱟ ᱠᱚᱫᱚ ᱟᱵᱚ ᱠᱚᱣᱟᱜ ᱥᱟᱱᱛᱟᱲ ᱥᱚᱢᱟᱡᱽ ᱨᱮᱱᱟᱜ ᱢᱤᱫᱴᱤᱡ ᱢᱟᱨᱟᱝ ᱯᱟᱛᱟ ᱠᱟᱱᱟ ᱚᱱᱟ ᱠᱚᱫᱚ ᱯᱟᱛᱟ ᱫᱚ ᱵᱟᱝ ᱠᱟᱱᱟ ᱚᱸᱰᱮ ᱟᱵᱚ ᱥᱟᱱᱛᱟᱲ ᱩᱨᱩᱢ ᱩᱯᱨᱩᱢ ᱦᱩᱭᱩᱜ ᱛᱟᱵᱚᱱᱟ ᱧᱮᱞ ᱧᱮᱯᱮᱞ ᱦᱩᱭᱩᱜ ᱛᱟᱵᱚᱱᱟ ᱾ ᱤᱱᱟᱹ ᱠᱷᱟᱱᱜᱮ ᱟᱵᱚ ᱥᱟᱱᱛᱟᱲ ᱟᱵᱚ ᱜᱚᱨᱚᱵ ᱵᱚᱱ ᱵᱩᱡᱟ ᱢᱮᱱᱛᱮ ᱵᱟᱝ ᱟᱞᱮ ᱥᱩᱢᱩᱝ ᱫᱚ ᱵᱟᱹᱱᱩᱜ ᱞᱮᱭᱟ ᱟᱵᱚ ᱜᱚᱴᱟ ᱫᱮᱥ ᱵᱤᱫᱮᱥ ᱨᱮᱱ ᱥᱟᱱᱛᱟᱲ ᱮᱭ ᱠᱟᱨᱚᱱ ᱛᱮ ᱚᱱᱟ ᱠᱚ ᱞᱟᱹᱴᱩ ᱞᱟᱹᱴᱩ ᱯᱟᱛᱟ ᱫᱚ ᱦᱩᱭᱩᱜ ᱛᱟᱵᱚᱱᱟ ᱾ ᱛᱚᱵᱮ ᱮᱸᱜ, ᱦᱮᱸ ᱧᱮᱞ ᱥᱮ ᱵᱟᱰᱟᱭ ᱚᱱᱠᱟᱱᱟᱜ ᱫᱚ ᱵᱟᱹᱱᱩᱜ ᱟᱠᱟᱜᱼᱟ ᱾ ᱛᱚᱵᱮ ᱱᱮᱥ ᱞᱮᱠᱟ ᱫᱚ ᱢᱚᱱᱮ ᱵᱟᱲᱟ ᱦᱩᱭᱩᱜ ᱠᱟᱱᱟᱭ ᱡᱮ ᱪᱟᱞᱟᱜ ᱦᱩᱭᱩᱜ-ᱟ ᱪᱟᱞᱟᱣ ᱠᱟᱛᱮ ᱪᱮᱫ ᱠᱚ ᱵᱟᱝ ᱠᱚ ᱚᱱᱟ ᱠᱚ ᱡᱚᱛᱚ ᱧᱮᱞ ᱠᱟᱛᱮᱫ, ᱤᱱᱟᱹ ᱯᱚᱨᱮ ᱫᱚ ᱡᱟᱜᱮ ᱡᱟᱦᱟᱸᱭ ᱦᱚᱭᱛᱳ ᱦᱩᱰᱤᱧ ᱵᱚᱭᱮᱥᱟᱱ ᱠᱚᱦᱚᱸ ᱠᱩᱠᱞᱤ ᱫᱟᱲᱮᱭᱟᱜ-ᱟ ᱠᱩ ᱩᱱᱫᱚ ᱯᱩᱨᱟᱹ, ᱯᱩᱨᱟᱹ ᱟᱨ ᱪᱮᱫ ᱮᱠᱩᱨᱮᱴ ᱢᱟᱱᱮ ᱯᱩᱨᱟᱹ ᱮᱴᱩᱡᱮᱴ ᱞᱟᱹᱭᱟᱠᱚ ᱦᱩᱭᱩᱜ-ᱟ ᱾
ᱦᱳᱭ ᱦᱳᱭ ᱚᱱᱟ ᱵᱟᱨᱮᱛᱮ ᱮᱱᱠᱷᱟᱱ ᱩᱸᱰᱤᱡ
ᱚᱱᱟ ᱡᱟᱦᱟᱸ ᱤᱭᱟᱹ ᱛᱟᱦᱮᱸ ᱠᱟᱱᱟ ᱥᱮ ᱱᱤᱡᱮᱨᱟᱜ ᱦᱚᱸ ᱡᱟᱦᱟᱸ ᱚᱱᱟ ᱢᱤᱫᱴᱤᱡ ᱤᱭᱟᱹ ᱡᱤᱱᱤᱥ ᱛᱟᱦᱮᱸ ᱠᱟᱱᱟ ᱡᱮ ᱱᱚᱣᱟ ᱵᱟᱲᱟᱭ ᱵᱟᱹᱱᱩᱜ-ᱟ ᱚᱱᱟ ᱦᱚᱛᱚ ᱡᱚᱛᱚ ᱵᱟᱹ ᱵᱟᱭ ᱧᱟᱢᱚᱜ-ᱟ ᱾
ᱦᱮᱸ ᱦᱮᱸ ᱦᱮᱸ ᱚᱱᱮ ᱚᱱᱟ ᱠᱟᱛᱷᱟ ᱜᱮ ᱡᱮᱦᱮᱛᱩ ᱧᱮᱞ ᱵᱟᱹᱱᱩᱜ-ᱟ ᱡᱟᱜᱮ ᱤᱱᱟᱹ ᱠᱚᱦᱚᱸ ᱠᱤᱪᱷᱩ ᱧᱮᱞᱚᱜ-ᱟ ᱦᱚᱲᱟᱜ ᱢᱚᱪᱟ ᱛᱮᱢᱟ ᱚᱱᱠᱟ ᱚᱱᱠᱟ ᱟᱸᱡᱚᱢ ᱟᱠᱟᱱ ᱜᱮᱭᱟ ᱥᱮ ᱵᱟᱝ ᱯᱟᱛᱲᱟ ᱯᱤᱴᱷᱟᱹ, ᱡᱤᱞ ᱯᱤᱴᱷᱟᱹ, ᱦᱮᱸ ᱚᱱᱟ ᱠᱚ ᱟᱨ ᱟᱵᱚ ᱥᱟᱱᱛᱟᱲ ᱥᱚᱢᱟᱡᱽ ᱨᱮᱭᱟᱜ ᱡᱟᱦᱟᱸ ᱛᱤᱱᱟᱹᱜ ᱟᱵᱚ ᱦᱚᱨᱚᱜ ᱵᱟᱸᱫᱮᱭᱟᱜ ᱡᱚᱛᱚ ᱜᱮ ᱚᱸᱰᱮ ᱮᱵᱮᱞ ᱮᱵᱮᱞ ᱠᱚ ᱟᱹᱜᱩᱭ ᱜᱮᱭᱟ ᱦᱩᱸ ᱥᱟᱹᱲᱤ ᱥᱮ ᱦᱟᱱᱮᱯ ᱯᱟᱹᱧᱪᱤ ᱥᱟᱹᱲᱤ ᱥᱮ ᱟᱵᱚ ᱥᱟᱱᱛᱟᱲᱟᱜ ᱮᱸ ᱥᱩᱛᱟᱹᱢ ᱥᱟᱹᱲᱤ ᱚᱱᱟ ᱠᱚ ᱟᱹᱰᱤ ᱠᱤᱪᱷᱩ ᱚᱱᱟ ᱠᱚ ᱟᱹᱰᱤ ᱠᱤᱪᱷᱩ ᱛᱚ ᱛᱟᱦᱮᱱᱟ ᱚᱱᱟ ᱠᱚᱦᱚᱸ ᱧᱮᱞ ᱠᱩ ᱦᱩᱭᱩᱜ ᱚᱱᱟ ᱠᱚᱦᱚᱸ ᱧᱮᱞ ᱦᱩᱭᱩᱜ-ᱟ ᱾ ᱦᱩᱸ ᱟᱜ-ᱥᱟᱨ, ᱩᱜᱽᱞᱤ ᱟᱵᱚ ᱥᱟᱱᱛᱟᱲᱟᱜ ᱡᱟᱦᱟᱸ ᱡᱟᱵᱚᱛᱤᱭᱚ ᱡᱚᱛᱚ ᱚᱸᱰᱮ ᱠᱤᱨᱤᱧ ᱟᱹᱠᱷᱨᱤᱧ ᱜᱟᱱᱚᱜ-ᱟ ᱟᱨ ᱡᱟᱦᱟᱸ ᱛᱤᱱᱟᱹᱜ ᱵᱟᱰᱟᱭ ᱢᱮᱱᱟᱜ-ᱟ ᱵᱟᱰᱟᱭ ᱞᱮᱠᱟ ᱫᱚ ᱚᱸᱰᱮ ᱫᱚ ᱯᱟᱞᱮ ᱟᱵᱚ ᱥᱟᱱᱛᱟᱲ ᱠᱚᱜᱮ ᱠᱚ ᱫᱚᱠᱟᱱ ᱫᱟᱱᱤᱭᱟ ᱦᱩᱸ ᱠᱟᱨᱚᱱ ᱟᱵᱚ ᱥᱟᱱᱛᱟᱲ ᱛᱟᱞᱟ ᱨᱮᱫᱚ ᱦᱮᱸ
ᱟᱪᱪᱷᱟ ᱜᱚᱝᱠᱮ ᱢᱮᱱᱫᱟᱞᱤᱧ ᱡᱮ ᱱᱚᱣᱟ ᱡᱟᱦᱟᱸ ᱵᱩᱨᱩ ᱯᱟᱛᱟ ᱦᱩᱭᱩᱜᱼᱟ ᱱᱚᱣᱟ ᱫᱚ ᱚᱠᱟ ᱚᱠᱛᱚ ᱦᱩᱭᱩᱜᱼᱟ?
ᱚᱠᱟ ᱚᱠᱛᱚ ᱫᱚ ᱩᱱᱟᱹᱜ ᱮᱠᱴᱟ ᱢᱟᱱᱮ ᱰᱮᱴ ᱫᱚ ᱩᱱᱟᱹᱜ ᱮᱠᱴᱟ ᱮᱸᱻᱻ ᱵᱟᱰᱟᱭ ᱵᱟᱹᱱᱩᱜᱼᱟ ᱛᱚᱵᱮ ᱡᱟ ᱦᱤᱥᱟᱹᱵ ᱢᱟᱱᱮ ᱟᱞᱮ ᱱᱚᱣᱟ ᱥᱩᱨ ᱥᱩᱯᱩᱨ ᱟᱹᱛᱩ ᱯᱩᱲᱥᱤ ᱠᱚᱨᱮᱱ ᱮ ᱠᱚᱲᱟ ᱠᱚᱠᱩ ᱞᱟᱹᱭᱮᱜ-ᱟ ᱥᱮ ᱵᱟᱵᱟ ᱛᱟᱠᱚ ᱠᱚ ᱞᱟᱹᱭᱮᱜᱼᱟ ᱱᱚᱜᱼᱚᱭ ᱡᱮ ᱦᱚᱞᱟ ᱢᱤᱫ ᱴᱤᱱ ᱥᱚᱱᱤᱵᱟᱨ ᱯᱟᱨᱚᱢᱮᱱ ᱫᱚ, ᱫᱟᱨᱟᱭ ᱠᱟᱱ ᱥᱚᱱᱤᱵᱟᱨ ᱦᱤᱞᱳᱜ ᱵᱩᱨᱩ ᱯᱟᱛᱟ ᱫᱚ ᱱᱟᱜ ᱦᱩᱭᱩᱜ ᱠᱟᱱᱟ, ᱚᱱᱠᱟ ᱟᱸᱡᱚᱢᱚᱜ ᱠᱟᱱᱟ ᱟᱨ ᱚᱱᱟ ᱠᱟᱱ ᱜᱮᱭᱟ ᱟᱫᱚ ᱰᱮᱴ ᱫᱚ ᱱᱟᱦᱟᱜ
ᱢᱟᱱᱮ ᱱᱚᱣᱟ ᱫᱚ ᱦᱟᱸᱜ ᱢᱟᱱᱮ ᱟᱵᱚᱣᱟᱜ ᱥᱟᱢᱟᱝ ᱨᱮ ᱥᱮᱴᱮᱨ ᱩᱛᱟᱹᱨ ᱠᱟᱱᱟ ᱦᱟᱸᱜ ᱾
ᱦᱮᱸ ᱦᱮᱸ ᱟᱫᱚ ᱚᱱᱟᱜᱮ ᱚᱱᱟᱛᱮ ᱚᱱᱟ ᱵᱟᱨᱮᱛᱮ ᱠᱟᱹᱴᱤᱡ ᱜᱚᱞᱯᱚᱣᱟ ᱦᱩᱭᱩᱜ ᱠᱟᱱᱟ, ᱛᱟᱨᱯᱚᱨ ᱧᱮᱞ ᱠᱟᱛᱮᱜ ᱟᱨᱚ ᱢᱚᱸᱡᱽ ᱛᱮ ᱜᱚᱞᱯᱚᱣᱟᱜ ᱦᱩᱭᱩᱜᱼᱟ ᱾
ᱦᱩᱸ ᱦᱩᱸ
ᱟᱨ ᱵᱩᱨᱩ ᱯᱟᱛᱟ ᱦᱚᱸ ᱚᱱᱠᱟ ᱡᱮ ᱜᱚᱴᱟ ᱟᱞᱤᱧ ᱞᱤᱧ ᱪᱟᱞᱟᱜᱼᱟ ᱟᱹᱞᱤᱧ ᱜᱚᱴᱟ ᱞᱤᱧ ᱧᱮᱞ ᱫᱟᱲᱮᱭᱟᱜᱼᱟ ᱚᱱᱟ ᱦᱚᱸᱛᱚ ᱥᱚᱢᱵᱷᱚᱵ ᱵᱟᱝ ᱠᱟᱱᱟ ᱦᱳᱭ ᱛᱚ ᱟᱵᱮᱱ ᱵᱮᱱ ᱪᱟᱞᱟᱜ ᱜᱮᱭᱟ ᱛᱟᱦᱚᱞᱮ ᱟᱵᱮᱱ ᱦᱚᱭᱛ ᱚᱫᱷᱮᱠᱟᱜ ᱵᱮᱱ ᱞᱟᱹᱭᱟ ᱞᱤᱧᱟ ᱟᱞᱤᱧ ᱚᱫᱷᱮᱠᱟᱜ ᱞᱤᱧ ᱞᱟᱹᱭᱟ ᱵᱮᱱᱟ ᱾ ᱤᱱᱟᱹ ᱠᱷᱟᱱ ᱜᱮ ᱡᱚᱛᱚ ᱢᱚᱴᱟᱢᱩᱴᱤ ᱵᱩᱨᱩ ᱯᱟᱛᱟ ᱥᱚᱢᱚᱱᱫᱷᱮ ᱜᱮ ᱡᱚᱛᱚ ᱢᱟᱱᱮ ᱵᱟᱰᱟᱭ ᱧᱟᱢᱚᱜᱼᱟ ᱾
ᱦᱩᱸ ᱡᱟᱠ ᱟᱵᱮᱱ ᱦᱚᱭᱛᱳ ᱱᱮᱥ ᱵᱟᱹᱧ ᱥᱟᱯᱲᱟᱣ ᱟᱠᱟᱱᱟ ᱵᱟᱹᱧ ᱪᱟᱞᱟᱜᱼᱟ ᱵᱷᱟᱜᱤ ᱡᱤᱱᱤᱥ ᱟᱵᱤᱱ ᱡᱩᱫᱤ ᱵᱤᱱ ᱪᱟᱞᱟᱜ ᱟᱹᱞᱤᱧ ᱦᱚᱸ ᱮᱱᱛᱮ ᱟᱵ ᱟᱹᱞᱤᱧ ᱦᱚᱸ ᱟᱹᱵᱮᱱ ᱫᱟᱨᱟᱡ ᱥᱮᱛ ᱛᱮ ᱟᱹᱞᱤᱧ ᱦᱚᱸ ᱥᱚᱸᱜᱮ ᱥᱟᱶᱛᱮᱞᱤᱧ ᱥᱮᱱ ᱫᱟᱲᱮᱭᱟᱜᱼᱟ ᱱᱤᱭᱟᱹ ᱵᱟᱨ ᱵᱟᱝ ᱦᱳᱞᱳ ᱯᱚᱨᱮᱨ ᱵᱟᱨ
ᱛᱚᱵᱮ ᱜᱚᱝᱠᱮ ᱱᱮᱥ ᱫᱚ ᱪᱟᱞᱟᱣ ᱞᱮᱱᱠᱷᱟᱱ ᱫᱚ ᱟᱹᱰᱤ ᱜᱮ ᱱᱟᱯᱟᱭᱚᱜᱼᱟ ᱠᱟᱨᱚᱱ ᱱᱮᱥᱟᱜ ᱟᱵᱚᱦᱟᱣᱟ ᱟᱹᱰᱤ ᱱᱟᱯᱟᱭ ᱢᱮᱱᱟᱜᱼᱟ ᱵᱟᱭ ᱫᱟᱜ ᱞᱮᱠᱷᱟᱱ ᱱᱤᱦᱟᱹᱛᱤ ᱪᱟᱞᱟᱣ ᱫᱚᱨᱠᱟᱨ ᱠᱟᱱᱟ
ᱦᱩᱸ
ᱦᱩᱸ, ᱚᱵᱚᱥᱥᱳᱭ ᱪᱟᱥ ᱵᱟᱨᱮ ᱛᱮᱵᱮᱱ ᱞᱟᱹᱭ ᱞᱮᱠᱷᱟᱱ ᱪᱟᱥ ᱵᱟᱨᱮ ᱛᱮᱫᱚ ᱠᱟᱴ ᱴᱤᱡ-ᱮ ᱫᱟᱜ ᱟᱵᱚᱱ ᱠᱷᱟᱡ ᱫᱚ ᱟᱹᱰᱤᱜᱮ ᱱᱟᱯᱟᱭ ᱠᱚᱜᱼᱟ ᱛᱚᱵᱮ ᱦᱮᱸ ᱚᱱᱟ ᱵᱩᱨᱩ ᱯᱟᱛᱟ ᱵᱷᱟᱠᱨᱟ ᱫᱚ ᱱᱤᱦᱟᱹᱛᱤ ᱮᱱ ᱦᱤᱞᱳᱜ ᱫᱚ ᱵᱟᱭ ᱫᱟᱜ ᱞᱮᱠᱷᱟᱱ ᱜᱮ ᱟᱹᱰᱤ ᱱᱟᱯᱟᱭᱚᱜᱼᱟ ᱠᱟᱨᱚᱱ ᱫᱮᱥ ᱵᱤᱫᱮᱥ ᱨᱮᱱ ᱦᱚᱲ ᱠᱚ ᱦᱤᱡᱩᱜᱼᱟ ᱟᱨ ᱡᱷᱚᱸᱫᱚᱨ ᱡᱷᱚᱯᱚᱨ ᱟᱛᱮᱫ ᱫᱚ ᱠᱟᱹᱴᱤᱡ ᱮᱸ ᱵᱟᱭ ᱡᱩᱛᱩᱜᱼᱟ ᱦᱮᱸ ᱥᱮ ᱵᱟᱝ
ᱦᱩᱸ ᱢᱮᱱᱠᱷᱟᱱ ᱟᱹᱞᱤᱧ ᱛᱤᱱᱟᱹᱜᱴᱟ ᱟᱞᱤᱧ ᱱᱤᱛᱚᱜ ᱫᱷᱟᱹᱵᱤᱡ ᱟᱞᱤᱧ ᱞᱤᱧ ᱵᱟᱲᱟᱭ ᱧᱟᱢ ᱠᱟᱫᱟ ᱟᱵᱚ ᱥᱟᱱᱛᱟᱲ ᱫᱚ ᱱᱚᱝᱠᱟᱱ ᱢᱟᱹᱱᱢᱤ ᱠᱟᱱᱟ ᱵᱚᱱ ᱡᱮ ᱟᱵᱚ ᱫᱚ ᱡᱟᱦᱟᱱᱟᱜ ᱡᱤᱱᱤᱥ ᱨᱮᱜᱮ ᱡᱟᱦᱟᱸᱛᱤᱱᱟᱹᱜ ᱦᱚᱭ ᱵᱟᱨᱰᱩ ᱦᱤᱡᱩᱜ ᱢᱟ ᱥᱮ ᱫᱟᱜ ᱡᱟᱹᱲᱤ ᱦᱤᱡᱩᱜ ᱢᱟ ᱥᱮ ᱡᱟᱦᱱᱟᱜ ᱮᱴᱠᱮᱴᱚᱬᱮ ᱦᱤᱡᱩᱜ ᱢᱟ ᱟᱵᱚ ᱫᱚ ᱢᱟᱱᱮ ᱛᱤᱥᱦᱚᱸ ᱟᱴᱚᱠ ᱵᱟᱵᱚᱱ ᱛᱟᱦᱮᱱᱟ
ᱚᱱᱳᱥᱥᱳᱭ, ᱟᱨ ᱛᱟᱪᱷᱟᱲᱟ ᱢᱟ ᱟᱹᱞᱤᱧ ᱚᱱᱮ ᱛᱚᱞᱤᱧ ᱢᱮᱱ ᱠᱮᱜᱼᱟ ᱟᱵᱚ ᱥᱟᱱᱛᱟᱲ ᱱᱚᱣᱟ ᱫᱚ ᱟᱵᱚ ᱢᱤᱫ ᱡᱩᱢᱤᱫ ᱞᱟᱹᱜᱤᱫ ᱱᱚᱣᱟ ᱥᱮᱫᱟᱭ ᱦᱟᱯᱲᱟᱢ ᱠᱚᱠᱚ ᱵᱮᱱᱟᱣ ᱟᱠᱟᱫ ᱵᱩᱨᱩ ᱯᱟᱛᱟ ᱥᱮ ᱯᱟᱝᱠᱷᱟ ᱯᱟᱛᱟ ᱱᱚᱣᱟ ᱠᱚᱫᱚ ᱟᱵᱚ ᱥᱟᱱᱛᱟᱲ ᱢᱤᱫ ᱛᱮ ᱨᱚᱲ ᱜᱚᱞᱯᱷᱚ ᱥᱮ ᱟᱵᱚ ᱢᱤᱫ ᱡᱩᱢᱤᱫ ᱵᱚᱱ ᱛᱟᱦᱮᱱ ᱢᱟ ᱚᱱᱟ ᱠᱟᱨᱚᱱ ᱛᱮᱜᱮ ᱱᱚᱣᱟ ᱠᱚᱫᱚ ᱟᱹᱞᱤᱧ ᱟᱹᱞᱤᱧᱟᱜ ᱪᱤᱱᱛᱟᱹ ᱵᱷᱟᱵᱽᱱᱟ ᱨᱮ ᱚᱱᱟ ᱦᱤᱡᱩᱜ ᱠᱟᱱᱟ
ᱦᱩᱸ ᱦᱩᱸ ᱟᱹᱰᱤ ᱡᱚᱛᱷᱟᱛᱵᱤᱱ ᱞᱟᱹᱭ ᱠᱟᱫᱟ ᱟᱹᱵᱤᱱ ᱦᱚᱸ ᱱᱚᱣᱟ ᱠᱟᱛᱷᱟ ᱫᱚ
ᱦᱮᱸ ᱮᱸ ᱛᱟᱦᱞᱮ ᱜᱚᱝᱠᱮ ᱟᱯᱮ ᱚᱱᱟ ᱟᱯᱮ ᱫᱤᱥᱚᱢ ᱨᱮᱱ ᱫᱚ ᱵᱩᱡᱽ ᱵᱟᱲᱟ ᱠᱟᱜ ᱯᱮᱥᱮ ᱵᱟᱝᱜᱮ ᱵᱩᱨᱩ ᱯᱟ ᱛᱟ ᱵᱟᱨᱮᱛᱮ ᱢᱟᱱᱮ ᱵᱟᱨᱮ ᱛᱮᱫᱚ ᱢᱟᱱᱮ ᱵᱩᱨᱩ ᱯᱟᱛᱟ ᱫᱚ ᱦᱭᱛᱳ ᱯᱮ ᱟᱸᱡᱚᱢ ᱵᱟᱲᱟ ᱟᱠᱟᱫ ᱜᱮᱭᱟ ᱪᱟᱞᱟᱣ ᱫᱚ ᱵᱟᱝ ᱦᱩᱭ ᱠᱟᱱᱟ ᱛᱚᱵᱮ ᱚᱱᱠᱟ ᱪᱟᱞᱟᱣ ᱴᱟᱨᱜᱮᱴ ᱞᱮᱠᱟ ᱚᱱᱠᱟᱱᱟᱜ ᱟᱨ ᱪᱮᱫ ᱢᱮᱱᱟᱜ-ᱟ ᱥᱮ ᱵᱟᱝ
ᱦᱚᱸ ᱚᱱᱟ ᱫᱚ ᱟᱸᱡᱚᱢ ᱵᱟᱲᱟ ᱦᱩᱭᱩ ᱠᱟᱱᱟ ᱢᱮᱱᱠᱷᱟᱱ ᱥᱮᱱ ᱫᱚ ᱵᱟᱝ ᱦᱩᱭ ᱠᱟᱱᱟ ᱟᱸᱡᱚᱢ ᱛᱮᱵᱮ ᱚᱝᱠᱟ ᱨᱟᱹᱥᱠᱟᱹ ᱵᱩᱡᱷᱟᱹᱣ ᱠᱟᱱ ᱜᱮᱭᱟ ᱩᱝᱠᱩᱣᱟᱜ ᱞᱟᱹᱭ ᱠᱚᱨᱮᱦᱚᱸ
ᱢᱮᱱᱠᱷᱟᱱ ᱢᱚᱱᱮ ᱛᱮᱦᱚᱸ ᱟᱯᱱᱟᱨᱟᱜ ᱢᱚᱱᱮᱨᱮ ᱱᱤᱭᱟᱹᱱᱟ ᱡᱮ ᱡᱮ ᱱᱚᱝᱠᱟᱱ ᱡᱟᱭᱜᱟ ᱨᱮ ᱛᱤᱥ ᱡᱮ ᱥᱮᱴᱮᱨᱚᱜ ᱦᱩᱭᱩᱜᱼᱟ ᱢᱮᱱᱠᱷᱟᱱ ᱟᱵᱚ ᱢᱟ ᱦᱟᱱᱟ ᱱᱟᱣᱟ ᱨᱮᱸᱜᱮᱡ ᱦᱚᱲ ᱛᱚᱠ ᱠᱟᱹᱢᱤ ᱥᱮ ᱞᱟᱡ ᱫᱟᱠᱟ ᱡᱚᱢ ᱟᱨᱡᱟᱣ ᱛᱮᱜᱮ ᱟᱵᱚ ᱚᱱᱛᱮ ᱵᱟᱝᱵᱚᱱ ᱢᱮᱱᱴᱮᱱ ᱫᱟᱲᱮᱭᱟᱜ ᱠᱟᱱᱟ
ᱛᱚᱵᱮ ᱜᱚᱝᱠᱮ ᱟᱞᱮ ᱫᱚ ᱱᱟᱦᱟᱜ ᱡᱟᱜᱽᱜᱮ ᱟᱹᱛᱩ ᱚᱲᱟᱜ ᱟᱹᱛᱩ ᱚᱲᱟᱜ ᱯᱩᱲᱥᱤ ᱠᱚᱨᱮ ᱠᱟᱹᱢᱤ ᱠᱷᱟᱴᱟᱣ ᱠᱟᱛᱮᱫ ᱠᱤᱪᱷᱩ ᱯᱚᱭᱥᱟ ᱞᱮ ᱟᱨᱡᱟᱣ ᱜᱚᱫ ᱠᱟᱜᱼᱟ ᱚᱸᱰᱮ ᱪᱟᱞᱟᱜ ᱵᱟᱠᱷᱨᱟ ᱛᱮ, ᱦᱮᱸ ᱦᱳᱭᱛᱳ ᱚᱸᱰᱮ ᱡᱚᱢᱼᱧᱩ ᱫᱚ ᱵᱟᱝ ᱵᱟᱞᱮ ᱫᱟᱲᱮᱭᱟᱜᱼᱟ ᱮᱱᱛᱮ ᱨᱮᱦᱚᱸ ᱚᱱᱟ ᱵᱚᱸᱜᱟᱼ ᱵᱩᱨᱩ ᱴᱷᱟᱶ ᱫᱚᱞᱮ ᱱᱤᱦᱟᱹᱛ ᱜᱮ ᱟᱞᱮ ᱧᱮᱞ ᱨᱮᱱᱟᱜ ᱢᱚᱱᱮ ᱢᱮᱱᱟᱜ ᱛᱟᱞᱮᱭᱟ
ᱦᱩᱸ
ᱟᱨ ᱚᱱᱟ ᱥᱟᱶᱛᱮ ᱚᱱᱮ ᱡᱮ ᱫᱮᱥ ᱵᱤᱫᱮᱥ ᱨᱮᱱ ᱦᱚᱲ ᱧᱟᱯᱟᱢ ᱨᱚᱯᱚᱲ ᱚᱱᱟ ᱦᱚᱸ ᱢᱤᱫᱴᱤᱡ ᱚᱱᱟ ᱦᱚᱸ ᱢᱤᱫᱴᱤᱡ ᱚᱱᱟ ᱦᱚᱸ ᱠᱟᱹᱴᱤᱡ ᱟᱞᱮᱭᱟᱜ ᱢᱤᱫᱴᱤᱡ ᱤᱭᱟᱹ ᱠᱟᱱᱟ ᱟᱨ ᱪᱮᱫ, ᱟᱞᱮ ᱞᱮ ᱵᱩᱡᱽ ᱫᱟᱨᱟᱢ ᱟᱠᱟᱫᱟ ᱟᱵᱚ ᱥᱟᱱᱛᱟᱲ ᱫᱚ ᱢᱤᱫ ᱥᱮ ᱡᱩᱢᱤᱫ ᱵᱚᱱ ᱛᱟᱦᱮᱸ ᱞᱮᱱᱠᱷᱟᱱ ᱟᱹᱰᱤ ᱜᱮ ᱱᱟᱯᱟᱭᱚᱜᱼᱟ
ᱦᱮᱸ ᱚᱸᱰᱮ ᱟᱹᱞᱤᱧ ᱚᱸᱰᱮ ᱚᱸᱰᱮ ᱟᱹᱞᱤᱧ ᱞᱤᱧ ᱟᱸᱡᱚᱢ ᱟᱠᱟᱫᱟ᱾ ᱱᱚᱣᱟ ᱟᱵᱚ ᱵᱤᱦᱟᱨ ᱵᱮᱝᱜᱚᱞ ᱟᱥᱟᱢ ᱚᱲᱤᱥᱥᱟ ᱡᱚᱛᱚ ᱡᱚᱛᱚ ᱫᱤᱥᱚᱢ ᱟ ᱨᱮᱱ ᱚᱸᱰᱮ ᱦᱚᱲ ᱠᱚ ᱥᱮᱴᱮᱨᱚᱜᱼᱟ ᱢᱤᱫ ᱛᱮ ᱚᱸᱰᱮ ᱨᱚᱲ ᱜᱚᱞᱯᱚ, ᱟᱭᱟᱜ ᱵᱮᱵᱚᱦᱟᱨ ᱠᱚ ᱚᱸᱰᱮ ᱵᱮᱱ ᱵᱩᱡᱽ ᱫᱟᱲᱮᱭᱟᱜᱼᱟ᱾
ᱟᱹᱰᱤ ᱱᱟᱯᱟᱭ ᱵᱩᱡᱷᱟᱹᱜᱼᱟ ᱚᱱᱟ ᱠᱚ ᱞᱟᱹᱭ, ᱟᱹᱞᱤᱧ ᱦᱚᱸ ᱥᱮᱴᱮᱨ ᱨᱮᱱᱟᱜ ᱱᱮᱥ ᱵᱟᱞᱤᱧ ᱥᱮᱴᱮᱨ ᱫᱟᱲᱮᱭᱟᱜ ᱨᱮᱦᱚᱸ ᱵᱟᱹᱞᱤᱧ ᱠᱩᱨᱩᱢᱩᱴᱩ ᱞᱤᱧ ᱛᱟᱦᱮᱱᱟ, ᱚᱱᱟ ᱡᱟᱛᱮ ᱟᱹᱞᱤᱧ ᱱᱮᱥ ᱵᱟᱝᱦᱚᱞᱮ ᱠᱟᱞᱚᱢ ᱞᱤᱧ ᱥᱮᱴᱮᱨᱚᱜ,
ᱚᱵᱚᱥᱥᱳᱭ ᱱᱤᱦᱟᱹᱛᱤ ᱥᱮᱴᱮᱨ ᱫᱚᱨᱠᱟᱨ ᱠᱟᱱᱟ, ᱠᱟᱨᱚᱱ ᱱᱚᱣᱟ ᱫᱚ ᱵᱚᱥᱚᱨ ᱨᱮ ᱢᱤᱫ ᱫᱤᱱ ᱜᱮᱛᱚ ᱦᱩᱭᱩᱜᱼᱟ, ᱟᱨ ᱟᱵᱚ ᱥᱟᱱᱛᱟᱲ ᱵᱚᱛᱥᱚᱨ ᱨᱮ ᱢᱤᱫ ᱫᱤᱱ ᱦᱚᱸ ᱡᱩᱫᱤ ᱵᱟᱵᱚᱱ ᱧᱟᱯᱟᱢ ᱫᱟᱲᱮᱭᱟᱜᱼᱟ,
ᱦᱮᱸ ᱦᱮᱸ
ᱛᱚ ᱟᱞᱮ ᱢᱳᱚᱴᱟᱢᱩᱴᱤ ᱯᱟᱸᱪ ᱪᱷᱚ ᱡᱚᱱ ᱠᱚᱲᱟ ᱠᱚ ᱦᱮ, ᱡᱚᱴᱟᱣ ᱠᱟᱛᱮᱫ ᱢᱤᱫᱴᱤᱡ ᱜᱟᱹᱰᱤ ᱞᱮ ᱨᱤᱡᱟᱹᱵᱷ ᱟᱠᱟᱫᱼᱟ, ᱟᱨ ᱚᱱᱮ ᱚᱱᱠᱟ ᱦᱚᱲ ᱴᱷᱮᱱ ᱟᱹᱛᱩ ᱥᱟᱱᱛᱟᱲ ᱦᱚᱲ ᱴᱷᱮᱱ ᱠᱟᱹᱢᱤ ᱠᱟᱛᱮᱫ ᱠᱤᱪᱷᱩ ᱯᱚᱭᱥᱟ ᱞᱮ ᱟᱨᱡᱟᱹᱣ ᱟᱠᱟᱫᱼᱟ᱾
ᱦᱩᱸ ᱦᱩᱸ,
ᱟᱨᱡᱚ ᱠᱟᱛᱮᱫ ᱡᱟᱜᱮ ᱡᱟᱦᱟᱸ ᱞᱮᱠᱟ ᱧᱮᱞ ᱢᱟᱛ ᱦᱩᱭᱩᱜ ᱜᱮᱭᱟ ᱦᱮᱸ ᱥᱮ,
ᱪᱮᱥᱴᱟᱭ ᱦᱩᱭᱩᱜᱼᱟ ᱡᱳᱜᱟᱡᱳᱜᱽ ᱫᱚ ᱦᱩᱭᱩᱜᱼᱟ ᱟᱹᱞᱤᱧ ᱦᱚᱸ ᱟᱹᱵᱮᱱ ᱫᱟᱨᱟᱭ ᱛᱮᱞᱤᱧ ᱥᱮᱴᱮᱨ ᱞᱤᱧ ᱛᱟᱦᱮᱱ ᱢᱟ, ᱟᱹᱰᱤ ᱵᱷᱟᱹᱜᱤᱜᱼᱟ ᱥᱟᱶᱛᱮ ᱥᱚᱸᱜᱮ ᱥᱚᱸᱜᱮ ᱵᱚᱱ ᱛᱟᱦᱮᱱᱟ ᱥᱚᱸᱜᱮ ᱥᱚᱸᱜᱮ ᱵᱚᱱ ᱡᱚᱢᱼ ᱧᱩᱭᱟ,
ᱚᱵᱚᱥᱥᱳᱭ ᱚᱵᱚᱥᱥᱳᱭ ᱱᱚᱜᱼᱚᱭ ᱛᱚ ᱱᱟᱢᱵᱟᱨ, ᱮᱯᱮᱢ ᱪᱟᱯᱟᱞ ᱢᱟ ᱦᱩᱭᱩᱜ ᱠᱟᱱ ᱛᱟᱵᱚᱱ ᱜᱮᱭᱟ ᱱᱤᱦᱟᱹᱛᱤ ᱚᱸᱰᱮ ᱯᱷᱳᱱ ᱠᱟᱛᱮ ᱵᱚᱱ ᱵᱟᱲᱟᱭ ᱡᱚᱱᱚᱜᱼᱟ ᱪᱮᱫ ᱜᱚᱝᱠᱮ, ᱥᱮᱴᱮᱨᱮ ᱟᱠᱟᱱᱟ ᱵᱤᱱ ᱥᱮ ᱵᱟᱝ ᱟᱹᱞᱤᱧ ᱦᱚᱞᱤᱧ ᱢᱮᱱᱟ ᱟᱹᱵᱤᱱ ᱵᱤᱱ ᱥᱮᱴᱮᱨᱟ ᱟᱠᱟᱱᱟ ᱥᱮ ᱵᱟᱝ ᱡᱩᱫᱤ, ᱥᱮᱴᱮᱨ ᱦᱩᱭ ᱟᱠᱟᱱ ᱜᱮᱭᱟ ᱠᱤᱪᱷᱩ ᱱᱟ ᱠᱤᱪᱷᱩ ᱦᱩᱭᱩᱜᱼᱟ,
ᱟᱫᱚ ᱟᱹᱞᱤᱧ ᱜᱚᱝᱠᱮ ᱱᱤᱭᱟᱹ ᱞᱤᱧ ᱞᱟᱹᱭᱟ, ᱟᱹᱞᱤᱧᱟᱜ ᱟᱵᱮᱱᱟᱜ ᱡᱟᱦᱟᱸ ᱜᱟᱞᱚᱪ ᱱᱚᱣᱟ ᱟᱹᱞᱤᱧᱟᱜ ᱟᱸᱡᱚᱢ, ᱱᱟᱜ ᱥᱟᱱᱟ ᱛᱟᱦᱮᱱ ᱜᱮᱭᱟ ᱢᱮᱱᱠᱷᱟᱱ ᱱᱚᱝᱠᱟ ᱜᱮ ᱱᱤᱛᱚᱜ ᱫᱚ ᱡᱚᱦᱟᱨ ᱢᱮᱱᱛᱮᱜᱮ ᱦᱟᱸᱜ ᱢᱩᱪᱟᱹᱫ ᱨᱮᱱᱟᱜ ᱥᱮᱫ ᱵᱟᱝ ᱜᱚ